ᱦᱮᱞᱳ
ᱡᱚᱦᱟᱨ ᱡᱚᱦᱟᱨ
ᱚ ᱦᱮᱸ ᱛᱚ ᱛᱟᱦᱚᱞᱮ ᱪᱮᱫ ᱠᱚᱵᱤᱱ ᱪᱤᱠᱟᱹ ᱵᱟᱲᱟᱭᱟᱜᱼᱟ ᱱᱤᱭᱟᱹ ᱜᱷᱟᱹᱲᱤᱡ ᱫᱚ?
ᱪᱮᱫ ᱦᱚᱸ ᱵᱟᱝ ᱱᱤᱭᱟᱹ ᱜᱷᱟᱹᱲᱤᱡ ᱢᱟ ᱱᱚᱛᱮ ᱢᱟ ᱟᱞᱮᱥᱮᱫ ᱢᱟ ᱟᱹᱰᱤ ᱫᱟᱜ ᱾
ᱚ ᱛᱟᱦᱞᱮ ᱟᱯᱮ ᱥᱮᱱ ᱫᱚ ᱫᱤᱱᱟᱹᱢ ᱜᱮ ᱡᱟᱹᱯᱩᱫ ᱤᱫᱤᱭᱮᱫ ᱟᱭ ᱟᱞᱮ ᱥᱮᱱ ᱢᱟ ᱱᱚᱜ ᱚᱭᱼᱼ ᱚᱠᱚᱭ ᱦᱟᱱᱮ ᱞᱟᱦᱟ ᱛᱮᱜᱮ ᱫᱟᱜ ᱵᱟᱲᱟᱭᱮᱫ ᱛᱟᱦᱮᱸᱫ ᱦᱚᱞᱟ ᱢᱟᱦᱫᱷᱮᱨ ᱠᱷᱚᱱ ᱢᱟ ᱫᱤᱱᱹᱢ ᱜᱮ ᱫᱚᱢᱮ ᱥᱤᱛᱩᱝ ᱾ ᱛᱩᱝᱠᱮᱜᱼᱼ
ᱫᱟ ᱛᱚᱵᱮ ᱪᱮᱫ ᱞᱮᱠᱟ ᱨᱚᱦᱚᱭ ᱠᱚᱫᱚ ᱟᱯᱮᱥᱮᱫ ᱫᱚ?
ᱟᱞᱮ ᱥᱮᱱ ᱫᱚ ᱟᱨᱤᱭᱟᱜᱼᱟ ᱟᱨᱤᱼᱼ
ᱵᱟ ᱛᱤᱥ ᱠᱚᱛᱮ ᱛᱚᱵᱮᱯᱮ ᱨᱚᱦᱚᱭᱟ ᱟᱯᱮ ᱫᱚ?
ᱟᱫᱚ ᱦᱟᱯᱮ ᱦᱟᱸᱜ ᱦᱚᱜ ᱚᱭ ᱡᱟᱹᱯᱩᱫ ᱞᱟᱜᱟᱣ ᱞᱮᱱᱜᱮ ᱟᱨ ᱠᱟᱹᱴᱤᱡ ᱵᱟᱭ ᱡᱟᱹᱯᱩᱫ ᱞᱮᱠᱷᱟᱱ ᱫᱚ, ᱵᱟᱞᱮ ᱨᱚᱦᱚᱭ ᱦᱟᱛᱟᱲᱟ ᱫᱟᱜ ᱠᱚ ᱵᱟᱝ ᱛᱤᱜᱩ, ᱜᱩ ᱟᱠᱟᱱᱟ ᱢᱟᱱᱮ ᱠᱟᱹᱴᱤᱡ ᱠᱟᱹᱴᱤᱡ ᱦᱳᱭ ᱟᱠᱟᱱᱟ ᱚᱱᱟ ᱠᱚᱫᱚ ᱥᱤ ᱵᱮᱲᱟ ᱛᱮᱜᱮ ᱫᱟᱜ ᱠᱚ ᱡᱷᱚᱛᱚ ᱟᱸᱡᱮᱫ ᱪᱟᱵᱟᱜᱼᱟ ᱦᱟᱸᱜ ᱠᱷᱟᱡ᱾ ᱢᱟᱱᱮ ᱫᱟᱜ ᱛᱚ ᱵᱟᱝ ᱛᱟᱦᱮᱱᱟ᱾
ᱚᱻ ᱱᱮᱦᱚᱨ ᱚᱱᱟᱜᱮ ᱟᱞᱮ ᱦᱚᱸᱞᱮ ᱟᱸᱡᱚᱢ
ᱦᱮᱸ ᱟᱸᱡᱚᱢ᱾ ᱦᱮᱞᱳ ᱨᱚᱲ ᱵᱤᱱ ᱟᱸᱡᱚᱢ ᱧᱟᱢᱮᱫᱼᱟ ᱛᱚ᱾
ᱢᱟᱨᱟᱝ ᱦᱮᱞᱳ᱾
ᱦᱮᱸ ᱟᱸᱡᱚᱢ ᱫᱤᱧ ᱦᱮᱸ ᱟᱸᱡᱚᱢ ᱧᱟᱢ ᱫᱟᱹᱧ ᱟᱸᱡᱚᱢ ᱧᱟᱢ ᱫᱤᱧ᱾
ᱢᱮᱱᱫᱟᱞᱤᱧ ᱦᱮᱸ ᱦᱮᱸ ᱢᱮᱱᱫᱟᱞᱤᱧ ᱡᱟᱦᱮᱨ ᱟᱭᱳ ᱟᱨ ᱢᱟᱨᱟᱝ ᱵᱟᱨᱩ ᱴᱷᱮᱡ ᱱᱮᱦᱚᱨ ᱛᱟᱦᱮᱱ ᱠᱟᱱᱟ ᱡᱮᱢᱚᱱ ᱟᱯᱮ ᱱᱟᱠᱷᱟ ᱦᱚᱸ ᱡᱮᱢᱚᱱ ᱫᱟᱜ ᱡᱟᱹᱲᱤᱭ ᱢᱟ ᱵᱟᱲᱮ ᱾
ᱦᱮᱸ ᱦᱩᱭ ᱞᱮᱱᱠᱷᱟᱱ ᱢᱟ ᱱᱟᱯᱟᱭᱚᱜᱼᱟ ᱟᱞᱮ ᱦᱚᱸᱞᱮ ᱢᱟᱱᱮ ᱪᱟᱥ ᱠᱚᱞᱮ ᱮᱛᱚᱦᱚᱵ ᱠᱚ ᱞᱚᱜᱚᱱ ᱫᱷᱟᱨᱟ ᱜᱮ᱾ ᱵᱟᱠᱷᱟᱡ ᱢᱟ ᱪᱟᱥ ᱨᱮᱱᱟᱜ ᱚᱠᱛᱚ ᱢᱟ ᱯᱟᱨᱚᱢ ᱤᱫᱤᱜ ᱠᱟᱱ᱾
ᱦᱮᱸ ᱦᱮᱸ ᱚᱱᱟ ᱛᱮᱜᱮ ᱟᱞᱮᱥᱮᱫ ᱫᱚ ᱱᱚᱛᱮ ᱫᱚ ᱫᱤᱱᱟᱹᱢ ᱜᱤ ᱢᱮᱛᱟᱜ ᱢᱮ ᱫᱤᱱᱟᱹᱢ ᱜᱤ ᱫᱟᱜ ᱫᱟ
ᱳ ᱛᱟᱦᱚᱞᱮ
ᱢᱟᱱᱮ ᱯᱩᱨᱟ ᱦᱩᱲᱩ
ᱨᱚᱦᱚᱭ ᱫᱚ ᱫᱷᱩᱢᱫᱷᱟᱢ ᱥᱟᱹᱨᱫᱤ᱾
ᱚ ᱦᱮᱸ ᱛᱚ ᱛᱟᱦᱚᱞᱮ ᱟᱯᱮ ᱫᱚ ᱤᱭᱟᱹ ᱫᱚ ᱢᱟᱱᱮ ᱪᱟᱵᱟ ᱪᱟᱵᱟ ᱟᱹᱜᱩᱭ ᱫᱟᱯᱮ ᱛᱚ ᱨᱚᱦᱚᱭ ᱠᱚᱫᱚ᱾
ᱪᱟᱵᱟ ᱛᱷᱚᱲᱟ ᱜᱟᱱ ᱢᱮᱱᱟᱜᱼᱟ ᱢᱳᱴᱟᱢᱩᱴᱤ ᱟᱜᱚᱥᱴ ᱯᱚᱱᱫᱽᱨᱚ ᱠᱚ
ᱳ
ᱪᱟᱵᱟᱜᱼᱟ᱾
ᱚ ᱦᱮᱸᱛᱚ ᱛᱟᱦᱚᱞᱮ
ᱟᱸᱡᱚᱢ
ᱚ ᱦᱮᱸᱛᱚ ᱛᱟᱦᱚᱞᱮ ᱟᱯᱮᱥᱮᱱ ᱫᱚ ᱱᱤᱛᱚᱜ ᱫᱚ ᱟᱨ ᱦᱩᱲᱩ ᱵᱚᱫᱚᱞ ᱛᱮ ᱮᱴᱟᱜ ᱠᱤᱪᱷᱩ ᱫᱚ ᱟᱸᱡᱚᱢ ᱫᱟᱞᱤᱧ ᱟᱵᱤᱱ ᱵᱟᱵᱤᱱ ᱟᱸᱡᱚᱢᱮᱫᱼᱟ᱾ ᱦᱮᱞᱳ
ᱦᱮᱸ ᱦᱮᱸ
ᱟᱞᱤᱧ ᱫᱚᱞᱤᱧ ᱟᱸᱡᱚᱢᱮᱫᱼᱟ ᱵᱟᱝ ᱵᱟᱝᱵᱤᱱ ᱟᱸᱡᱚᱢᱮᱫᱼᱟ ᱨᱚᱲ᱾
ᱟᱸᱡᱚᱢ ᱜᱮ ᱟᱸᱡᱚᱢ ᱜᱮ
ᱦᱮᱞᱳ ᱚ ᱦᱮᱸᱛᱚ ᱢᱮᱱᱫᱟᱞᱤᱧ ᱠᱮᱫ ᱟᱫᱚ
ᱦᱩᱲᱩ ᱵᱮᱜᱚᱨ ᱛᱮ ᱟᱫᱚ ᱮᱴᱟᱜ ᱠᱤᱪᱷᱩ ᱫᱚ ᱚᱱᱠᱟ ᱵᱟᱝᱯᱮ ᱪᱟᱥ ᱜᱮᱭᱟ ᱱᱤᱭᱟᱹ ᱥᱚᱢᱚᱭ ᱫᱚ᱾
ᱱᱚᱛᱮ ᱢᱟ ᱟᱵᱚ ᱦᱚᱲᱟᱜ ᱢᱟᱢ ᱵᱟᱰᱟᱭ ᱜᱮᱭᱟ ᱢᱟᱱᱮ ᱞᱟᱦᱟ ᱫᱚᱠᱚ ᱪᱟᱥ ᱵᱟᱲᱟᱭᱮᱫ ᱠᱟᱱᱟ ᱡᱟᱦᱟᱱᱟᱜ ᱯᱟᱴ ᱱᱮᱛᱟᱨ ᱢᱟ ᱢᱟᱱᱮ ᱦᱩᱲᱩ ᱦᱩᱲᱩ ᱛᱤᱜᱤ ᱢᱟᱱᱮ ᱵᱚᱪᱷᱚᱨ ᱫᱤᱱ ᱡᱚᱢ ᱠᱩᱞᱟᱹᱜ ᱠᱟᱱᱟ ᱟᱨ ᱪᱮᱫ ᱮᱢ ᱪᱟᱥᱟ᱾
ᱚᱻ ᱦᱮᱸ ᱛᱚ
ᱟᱨ ᱟᱯᱮ ᱥᱮᱫ
ᱟᱞᱮ ᱥᱮᱱ ᱦᱚᱸ ᱱᱤᱭᱟᱹ ᱡᱚᱠᱷᱚᱱ ᱫᱚ ᱦᱚᱸᱜ ᱚᱭ ᱱᱤᱛᱳᱜ ᱫᱚ ᱦᱟᱸᱜ ᱦᱩᱲᱩ ᱜᱮᱠᱚ ᱪᱟᱥᱟ ᱟᱫᱚ ᱦᱟᱸᱜ ᱟᱞᱮᱥᱮᱱ ᱫᱚ ᱚᱱᱮ ᱥᱤᱛᱩᱝ ᱫᱤᱱ ᱡᱟᱦᱟᱸ ᱢᱮᱱ ᱫᱚ ᱫᱷᱚᱨᱚᱱ ᱫᱤᱱ ᱫᱷᱚᱨᱚᱱ ᱫᱤᱱ ᱫᱚ ᱟᱱᱟᱡ ᱯᱟᱹᱛᱤ ᱠᱚ ᱥᱟᱶ ᱛᱮ ᱵᱟᱫᱟᱢ ᱠᱚ ᱛᱩᱨᱢᱩᱡᱽ ᱠᱚ ᱦᱳᱭ ᱫᱷᱚᱨᱚᱱ ᱫᱤᱱ ᱟᱸ ᱚᱱᱟ ᱛᱚ ᱪᱟᱥ ᱦᱩᱭᱩᱜ ᱜᱮᱭᱟ ᱮᱴᱟᱜ ᱠᱤᱪᱷᱩ ᱫᱚ ᱟᱨ ᱱᱤᱭᱟᱹ ᱱᱚᱜ ᱡᱟᱯᱩᱫ ᱫᱤᱱ ᱫᱚ ᱚᱱᱠᱟ ᱦᱩᱲᱩ ᱜᱮ ᱦᱩᱭᱩᱜᱼᱟ᱾
ᱚᱻ ᱦᱟᱝ
ᱛᱟᱦᱚᱞᱮ ᱟᱯᱮ ᱥᱮᱱ ᱢᱟ ᱫᱚᱢᱮ ᱜᱮ ᱥᱟᱨᱫᱤ ᱜᱮ ᱫᱟᱜ ᱮᱫ ᱢᱮᱱ ᱠᱮᱜ-ᱟ ᱵᱤᱱ ᱱᱛᱟᱦᱚᱞᱮ ᱛᱤᱱᱟᱹᱜ ᱜᱟᱱ ᱦᱟᱠ ᱩ ᱠᱚᱫᱚ ᱯᱮ ᱥᱟᱵᱽ ᱵᱟᱲᱟᱭᱮᱜ ᱠᱚᱣᱟ ᱥᱮ ᱵᱟᱝ ᱜᱮ
ᱥᱤᱛᱩᱝ ᱫᱤᱱ ᱫᱚ ᱚᱱᱛᱮ ᱫᱚ ᱪᱮᱫ ᱫᱷᱚᱨᱚᱢ ᱫᱤᱱ
ᱦᱮᱸ ᱟᱞᱮ ᱥᱮᱱ ᱫᱚ ᱥᱤᱛᱩᱝ ᱫᱤᱱ ᱫᱚ ᱫᱷᱚᱨᱚᱱ ᱫᱤᱱ ᱠᱚ ᱢᱮᱛᱟᱜᱼᱟ᱾
ᱚᱸ ᱚᱸ ᱤᱭᱟᱹ ᱰᱚᱯᱥᱟ ᱱᱚᱛᱮ ᱢᱟ ᱚᱱᱟ ᱤᱭᱟᱹ ᱫᱤᱱ ᱢᱟ ᱱᱮᱛᱟᱨ ᱢᱟ ᱚᱱᱟ ᱰᱚᱯᱥᱟ ᱠᱚᱞᱮ ᱚᱰᱟᱜ
ᱟᱯᱮ ᱥᱮᱱ ᱫᱚ ᱛᱟᱦᱚᱞᱮ ᱫᱷᱚᱨᱚᱱ ᱫᱤᱱ ᱫᱚ ᱪᱮᱫ ᱠᱚ ᱢᱮᱛᱟᱜ-ᱟ?
ᱟᱨᱚᱜ
ᱟᱨ ᱨᱚᱲ ᱠᱚᱜᱤ ᱵᱟᱭ ᱟᱸᱡᱚᱢᱚᱜ ᱠᱟᱱ ᱛᱟᱵᱤᱱᱟ ᱵᱮᱥ ᱞᱮᱠᱟ᱾
ᱢᱟᱱᱮ ᱥᱤᱛᱩᱝ
ᱪᱮᱫ ᱠᱚ ᱢᱮᱱᱟ ᱨᱚᱲ ᱵᱟᱭ ᱟᱸᱡᱚᱢᱚᱜ ᱠᱟᱱ ᱛᱟᱵᱮᱱᱟ᱾ ᱦᱟᱞᱳ ᱾ ᱦᱮᱞᱳ ᱾ ᱦᱮᱞᱳ ᱾
ᱟᱸᱡ ᱟᱸᱡᱚᱢ ᱫᱟᱹᱞᱤᱧ ᱟᱸᱡᱚᱢ ᱫᱟᱹᱞᱤᱧ ᱾ ᱟᱸᱢᱚᱢᱮ ᱜᱮᱭᱟᱞᱤᱧ